ᱦᱮᱞᱳ
ᱦᱮᱞᱳ ᱦᱮᱸ ᱦᱮᱞᱳ ᱟᱸᱡᱚᱢᱚᱜ ᱠᱟᱱᱟ
ᱦᱮᱸ ᱟᱸᱡᱚᱢ ᱫᱟᱢ?
ᱦᱮᱸ ᱦᱮᱸ
ᱪᱮᱜ ᱮᱢ ᱪᱮᱠᱟᱭᱫᱟ?
ᱪᱮᱜ ᱦᱚᱸ ᱵᱟᱝ ᱫᱩᱲᱩᱵ ᱵᱟᱲᱟ ᱠᱟᱱᱟ
ᱚ, ᱥᱤᱛᱩᱝ ᱠᱚ ᱞᱟᱜᱟᱜ ᱠᱟᱱᱟ ᱥᱮ ᱵᱟ?
ᱠᱟᱱ ᱜᱮᱭᱟ ᱦᱮᱸ ᱥᱤᱛᱩᱝ ᱠᱟᱱ ᱜᱮᱭᱟ ᱫᱟᱜ ᱫᱟᱜ ᱦᱚᱸ ᱟᱹᱭᱠᱟᱹᱜ ᱠᱟᱱᱟ
ᱚᱻ
ᱛᱚ ᱟᱢ ᱪᱮᱫ ᱮᱢ ᱪᱮᱠᱟ ᱵᱟᱲᱟᱭᱫᱟ?
ᱜᱤᱛᱤᱡ
ᱜᱤᱛᱤᱡ?
ᱥᱤᱛᱩᱝ ᱠᱟᱱᱟ ᱟᱫᱚ ᱯᱷᱮᱱ ᱥᱩᱨ ᱨᱮ ᱫᱩᱲᱩᱵ ᱵᱟᱲᱟ ᱦᱩᱭ ᱠᱟᱱᱟ
ᱚᱻ
ᱦᱩᱸ ᱦᱚᱞᱟ ᱫᱚᱭ ᱫᱟᱜ ᱠᱟᱜ ᱞᱮᱭᱟᱭ ᱟᱨ ᱛᱮᱦᱮᱧ ᱫᱚᱭ ᱥᱤᱛᱩᱝ ᱟᱜ ᱞᱮᱭᱟᱭ
ᱦᱮᱸ ᱚᱝᱠᱟ ᱜᱮ ᱱᱚᱛᱮ ᱫᱚ ᱛᱤᱦᱤᱧ ᱫᱟᱜ ᱫᱟᱜ ᱧᱮᱞᱚᱜ ᱠᱟᱱᱟ
ᱚᱻ ᱛᱟᱯᱚᱨᱮ ᱚᱲᱟᱜ ᱠᱚᱨᱮ ᱜᱮ ᱥᱮ ᱵᱟᱡᱟᱨ ᱠᱚᱨᱮ?
ᱚᱲᱟᱜ ᱠᱚᱨᱮᱜᱮ ᱱᱤᱭᱟᱹ ᱥᱤᱛᱩᱝ ᱨᱮᱫᱚ ᱚᱠᱚᱭ ᱫᱟᱬᱟ ᱵᱟᱲᱟᱭ
ᱦᱳᱭ
ᱚᱲᱟᱜ ᱠᱚᱨᱮ ᱜᱮ
ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ ᱛᱚᱵᱮ?
ᱱᱤᱭᱟᱹ ᱥᱚᱢᱚᱭ ᱫᱚ ᱪᱮᱫ ᱟᱨ ᱠᱟᱹᱢᱤ ᱪᱮᱫ ᱦᱚᱸ ᱵᱟᱝ ᱟᱯᱮᱥᱮᱜ ᱜᱮ ᱪᱮᱫ ᱠᱚ ᱠᱟᱹᱢᱤ ᱦᱩᱭᱩᱜ ᱠᱟᱱᱟ?
ᱚᱸᱭ ᱛᱚᱞᱟ ᱠᱚ ᱜᱤᱰᱤ ᱵᱟᱲᱟ ᱦᱩᱭᱩᱜ ᱠᱟᱱᱟ ᱵᱟᱹᱫᱽ ᱵᱟᱹᱭᱦᱟᱹᱲ ᱠᱚᱨᱮ
ᱚᱻ
ᱠᱟᱹᱢᱤ ᱫᱤᱱ ᱫᱚ ᱥᱮᱴᱮᱨᱚᱜ ᱠᱟᱱᱟ ᱛᱚ᱾
ᱛᱟᱦᱞᱮ ᱛᱚᱞᱟ ᱵᱮᱱᱟᱣ ᱨᱮᱰᱤᱣ ᱠᱟᱱᱟ᱾
ᱦᱮᱸ ᱨᱮᱰᱤ᱾ ᱟᱫᱚ ᱥᱚᱢᱚᱭ ᱛᱚ ᱚᱠᱛᱚ ᱞᱟᱜᱟᱜ ᱜᱮᱭᱟ᱾ ᱚᱱᱟ ᱚᱢᱚᱱᱚᱜ ᱛᱮ ᱩᱱᱤ ᱦᱚᱸ ᱦᱟᱨᱟ ᱵᱩᱨᱩᱜ ᱛᱮ᱾ ᱛᱟᱨᱯᱚᱨᱮ ᱯᱚᱨᱮ ᱡᱟᱦᱟᱸ ᱠᱟᱹᱢᱤ ᱚᱱᱟ ᱫᱚ ᱠᱟᱹᱢᱤ ᱦᱩᱭᱩᱜ-ᱟ ᱦᱟᱸᱜ᱾
ᱟᱪᱪᱷᱟ᱾
ᱛᱟᱦᱞᱮ ᱫᱟᱜ ᱠᱮᱫ ᱜᱮᱭᱟᱭ ᱛᱟᱦᱞᱮ ᱵᱟᱝ?
ᱫᱟᱜ ᱮᱫ ᱠᱟᱱ ᱜᱮᱭᱟᱭ᱾ ᱫᱟᱜ ᱫᱟᱭ ᱟᱨ ᱥᱤᱛᱩᱝ ᱫᱟ᱾ ᱡᱚᱛᱚ ᱜᱮ᱾
ᱦᱩᱸ᱾
ᱟᱪᱪᱷᱟ ᱚᱱᱛᱮ ᱫᱚ ᱪᱮᱫ ᱞᱮᱠᱟᱯᱮ ᱨᱚᱦᱚᱭᱟ ᱤᱭᱟᱹ ᱜᱟᱹᱪᱷᱤ ᱫᱚ? ᱫᱳ ᱜᱟᱪᱷᱤ ᱯᱮ ᱨᱚᱦᱚᱭᱟ ᱥᱮ ᱮᱢᱱᱤ ᱜᱤ ᱨᱚᱦᱚᱭ?
ᱵᱟ ᱵᱟᱝ ᱞᱟᱦᱟᱛᱮ ᱛᱚᱞᱟ ᱦᱩᱭᱱᱟᱛᱚ᱾ ᱛᱚᱞᱟ ᱦᱟᱨᱟ ᱵᱩᱨᱩᱭᱱᱟ, ᱢᱚᱴᱟᱢᱩᱴᱤ ᱰᱮᱲ ᱢᱟᱥ ᱜᱟᱱ ᱞᱟᱜᱟᱜ-ᱟ ᱛᱚ ᱱᱚᱣᱟ ᱚᱢᱚᱱᱚᱜ ᱛᱮ? ᱛᱟᱯᱚᱨᱮ ᱚᱠᱛᱚ ᱦᱩᱭ ᱞᱮᱱ ᱠᱷᱟᱱ ᱜᱮ ᱢᱤᱫ ᱫᱷᱟᱣ ᱫᱚ ᱛᱩᱫᱩᱜ-ᱟ ᱛᱚᱞᱟ ᱛᱤᱱ ᱛᱩᱫᱩᱜ-ᱟ ᱛᱟᱯᱚᱨᱮ ᱟᱴᱤ ᱠᱟᱛᱮᱫ ᱚᱱᱟ ᱫᱚ ᱥᱤ ᱞᱚᱦᱚᱭᱚᱜ-ᱟ ᱦᱩᱸ ᱥᱤ ᱞᱚᱥᱚᱫ ᱠᱟᱛᱮᱫ᱾ ᱚᱱᱠᱟ ᱞᱮ ᱨᱚᱦᱚᱭᱟ᱾ ᱟᱫᱚ ᱨᱚᱦᱚᱭ ᱫᱚ ᱚᱱ ᱚᱱᱠᱟ᱾ ᱥᱮ ᱵᱟᱵᱮᱨ ᱞᱟᱭᱤᱱ ᱴᱟᱱᱟᱣ ᱠᱟᱛᱮ ᱫᱚ ᱟᱞᱮ ᱨᱚᱦᱚᱭᱟ᱾ ᱮᱢᱱᱤ ᱡᱟᱸᱦᱟ ᱱᱟᱜ ᱛᱮ ᱤᱸᱜᱩᱫ ᱛᱮ ᱡᱟᱦᱟᱸ ᱛᱤᱱᱟᱹᱜ ᱥᱮᱴᱨᱟ ᱫᱟᱨᱮᱭᱟ᱾ᱤ ᱥᱚᱢᱟᱱ ᱥᱟᱺᱦᱤᱡ ᱦᱮᱸ ᱤᱱᱠᱟᱹ ᱠᱟᱛᱮ ᱜᱮᱞᱮ ᱨᱚᱦᱚᱭᱟ ᱟᱞᱮ ᱫᱚ᱾ ᱵᱟᱠᱷᱟᱱ ᱫᱚ ᱱᱚᱣᱟ᱾ ᱛᱟᱯᱚᱨ ᱴᱚᱴᱷᱟ ᱩᱱᱩᱡᱟᱭᱤ ᱫᱚ ᱞᱟᱹᱭᱟᱠᱚ᱾ ᱵᱟᱵᱮᱨ ᱠᱚ ᱚᱨᱟ ᱛᱟᱞᱟ ᱛᱟᱞᱟᱛᱮ ᱟᱨ ᱥᱚᱡᱷᱮ᱾ ᱥᱚᱡᱷᱮ ᱠᱚ ᱵᱤᱫ ᱤᱫᱤᱭᱟ ᱛᱟᱦᱟᱞᱮ ᱠᱷᱟᱱ ᱜᱟᱹᱪᱷᱤ ᱫᱚ ᱥᱚᱡᱷᱮ ᱧᱮᱞᱚᱜ-ᱟ ᱟᱨ᱾ ᱦᱮᱸ ᱢᱟᱱᱮ ᱵᱷᱟᱹᱜᱤ ᱥᱟᱺᱦᱤᱡ ᱛᱤᱸᱜᱩ ᱛᱟᱦᱮᱱᱟ ᱟᱨ ᱱᱚᱣᱟ ᱡᱟᱸᱦᱟ᱾ ᱟᱞᱮᱥᱮᱡ ᱡᱟᱦᱟᱸᱭ ᱠᱚ ᱨᱚᱦᱚᱭᱟ ᱚᱱᱟ ᱫᱚ ᱛᱷᱚᱲᱟ ᱫᱚ ᱦᱟᱱᱛᱮ ᱱᱟᱛᱮᱜ ᱜᱮᱭᱟ᱾
ᱵᱟ ᱱᱚᱛᱮ ᱦᱚᱸ ᱚᱱᱠᱟᱜᱮ᱾ ᱟᱞᱮ ᱥᱮᱫ ᱦᱚᱸ ᱚᱝᱠᱟ ᱜᱮᱠᱚ ᱨᱚᱦᱚᱭᱟ ᱵᱟᱵᱮᱨ ᱴᱟᱱᱟ ᱴᱟᱱᱟ ᱛᱮᱫᱚ ᱵᱟᱠᱚ ᱨᱚᱦᱚᱭᱟ᱾
ᱚ ᱥᱚᱵᱽᱡᱤ ᱠᱚ ᱪᱮᱫ ᱯᱮ ᱪᱟᱥ ᱠᱟᱫᱟ ᱱᱤᱛᱚᱝ ᱫᱚ?
ᱟᱞᱮᱥᱮᱜ ᱥᱚᱵᱽᱡᱤ ᱫᱚ ᱱᱤᱛ ᱫᱚ ᱪᱮᱫ ᱟᱨ ᱧᱟᱢᱚᱜ ᱠᱟᱱᱟ? ᱚᱱᱮ ᱤᱭᱟᱹ ᱠᱚ ᱥᱟᱹᱨᱩ᱾ ᱥᱟᱹᱨᱩ ᱠᱚ ᱞᱟᱜᱟᱣ ᱦᱩᱭ ᱠᱟᱱᱟ ᱛᱟᱯᱚᱨ ᱦᱚᱪᱷᱮ ᱠᱚᱸᱰᱷᱟ᱾ ᱵᱚᱨᱵᱚᱴᱤ ᱠᱚ, ᱰᱷᱮᱬᱚᱥ᱾ ᱠᱩ, ᱮᱭᱛᱚ ᱵᱚᱨᱥᱟᱹᱞᱤ ᱨᱮᱭᱟᱜ ᱥᱚᱵᱡᱤ ᱠᱚ ᱫᱟᱠᱷᱟ᱾
ᱦᱳᱭ᱾
ᱤᱱᱟᱹ ᱠᱚ ᱜᱮ᱾ ᱨᱚᱦᱚᱭ ᱦᱩᱭ ᱠᱟᱱᱟ᱾
ᱡᱚᱢ ᱞᱟᱹᱜᱤᱫ ᱫᱚ ᱦᱩᱭᱩᱜ ᱠᱟᱱ ᱜᱮᱭᱟ ᱵᱟ ᱠᱤᱨᱤᱧ ᱛᱚ ᱵᱟᱝ ᱞᱟᱜᱟᱜ ᱠᱟᱱᱟ᱾
ᱠᱷᱟᱹᱞᱤ ᱚᱲᱟᱜ ᱞᱤᱜᱤᱜ᱾
ᱦᱩᱸ᱾ ᱴᱷᱤᱠ᱾ ᱫᱟᱲᱟᱱ ᱠᱚᱫᱚ ᱛᱟᱦᱞᱮ? ᱪᱟᱞᱟᱜ ᱠᱟᱱᱟᱢ ᱥᱮ ᱵᱟᱝ?
ᱚᱠᱟᱛᱮ?
ᱡᱟᱦᱟ ᱥᱮᱫ ᱫᱟᱲᱟᱱ ᱠᱚᱸ ᱱᱤᱛᱚᱝ ᱴᱷᱟᱱᱰᱟ ᱞᱟᱜᱟᱜ ᱠᱟᱱᱟ ᱛᱚ᱾
ᱵᱟᱝ ᱵᱟ ᱫᱟᱲᱟᱱ ᱠᱚᱫᱚ ᱵᱟ᱾
ᱟᱪᱷᱟ ᱱᱚᱛᱮ ᱢᱩᱠᱩᱴᱢᱩᱱᱤᱯᱩᱨ ᱟᱸᱡᱚᱢ ᱠᱟᱜᱼᱟᱢ ᱥᱮ ᱵᱟᱝ?
ᱪᱮᱜ?
ᱢᱩᱠᱩᱴᱢᱩᱱᱤᱯᱩᱨ ᱧᱩᱛᱩᱢᱟᱱ ᱡᱟᱭᱜᱟᱢ ᱟᱸᱡᱚᱢ ᱠᱟᱫᱟ?
ᱦᱮᱸ ᱦᱮᱸ ᱦᱮᱸ᱾
ᱚᱸ ᱚᱠᱟᱥᱮᱱ ᱠᱟᱱᱟ?
ᱚᱱᱟ ᱟᱪᱷᱟ ᱚᱱᱟ ᱫᱚᱼᱼ ᱵᱟᱹᱧ ᱢᱮᱱᱟ ᱢᱮᱱᱟᱭ ᱢᱮᱱ ᱟᱠᱟᱜ ᱠᱚ ᱡᱟᱭᱜᱟ ᱨᱮᱭᱟᱜ ᱧᱩᱛᱩᱢ ᱞᱟᱹᱭ ᱫᱚ ᱵᱟᱝ᱾
ᱵᱟᱝ ᱫᱟᱲᱟᱱ ᱡᱩᱫᱤᱢ ᱥᱮᱱ ᱵᱟᱲᱟ ᱟᱠᱟᱱ ᱠᱷᱟᱱ ᱫᱚ᱾
ᱚᱸ ᱫᱟᱲᱟᱱ ᱫᱟᱲᱟᱱ ᱫᱚ ᱵᱟᱹᱧ ᱥᱮᱱ ᱟᱠᱟᱱᱟ ᱵᱟᱹᱧ ᱥᱮᱱ ᱟᱠᱟᱱᱟ᱾
ᱟᱪᱪᱷᱟ ᱟᱪᱪᱷᱟ ᱟᱪᱪᱷᱟ᱾
ᱢᱩᱠᱩᱴᱢᱩᱱᱤᱯᱩᱨ ᱫᱟᱲᱟᱱ ᱫᱚ ᱛᱚᱵᱮᱧ ᱟᱸᱡᱚᱢ ᱠᱟᱜᱼᱟ᱾
ᱦᱮᱸ ᱟᱪᱪᱷᱟ ᱟᱪᱪᱷᱟ᱾ ᱦᱳᱭ᱾
ᱟᱨ ᱱᱤᱭᱟᱹ ᱥᱚᱢᱚᱭ ᱟᱯᱮ ᱥᱮᱫ ᱫᱚ ᱪᱮᱫ ᱠᱚᱠᱚ ᱤᱭᱟᱹ ᱵᱟᱲᱟᱭᱮᱫᱟ ᱟᱨᱦᱚᱸ?
ᱚᱱᱠᱟ ᱫᱚ ᱪᱮᱫ ᱦᱚᱸ ᱵᱟᱝ ᱢᱤᱫ ᱥᱩᱢᱚᱭ ᱵᱮᱞᱟᱛᱤ ᱫᱚᱢᱮᱞᱮ ᱨᱚᱦᱚᱭ ᱵᱟᱲᱟ ᱞᱮᱫᱟ᱾ ᱟᱨ ᱱᱚᱣᱟ ᱥᱤᱡᱤᱱ ᱨᱮ ᱢᱟᱱᱮ ᱱᱮᱥ ᱱᱮᱥ ᱥᱮᱨᱢᱟ ᱨᱮ᱾ ᱢᱚᱴᱟᱢᱚᱴ ᱢᱤ ᱦᱩᱭᱮᱱᱟ ᱯᱩᱛᱮ ᱫᱤᱱ ᱜᱮ ᱢᱤᱫ ᱜᱟᱹᱰᱤ ᱠᱟᱛᱮ ᱚᱰᱩᱠᱚᱜ ᱠᱟᱱ ᱛᱟᱦᱮᱱᱟ᱾ ᱟᱫᱚ ᱫᱟᱢ ᱚᱱᱠᱟ ᱵᱟᱝ ᱧᱟᱢ ᱦᱩᱭ ᱞᱮᱱᱟ ᱢᱚᱴᱟᱢᱩᱴᱤᱼᱼ ᱚᱱᱠᱟ ᱫᱚ ᱵᱟᱝ ᱦᱩᱭ ᱞᱮᱱᱟ ᱡᱟᱦᱟᱸ ᱫᱚ ᱾ ᱮ ᱱᱤᱛᱚᱝ ᱡᱟᱦᱟᱸ ᱫᱟᱢ ᱡᱟᱦᱟᱸᱞᱮᱠᱟ ᱢᱮᱱᱟᱜᱼᱟ, ᱩᱱᱠᱩᱣᱟᱜ ᱢᱟᱱᱮ ᱡᱟᱦᱟᱱᱟᱜ ᱡᱤᱱᱤᱥ ᱜᱮᱢ ᱦᱟᱛᱟᱣ ᱢᱚᱴᱟᱢᱩᱴᱤ ᱰᱷᱮᱨ ᱜᱮᱭᱟ ᱫᱟᱢ ᱫᱚ ᱱᱤᱛᱳᱜ ᱫᱚ ᱛᱚ ᱩᱱ ᱥᱤᱡᱤᱱ ᱨᱮᱭᱟᱜ ᱫᱟᱢ ᱫᱚ ᱵᱟᱝ ᱧᱟᱢ ᱦᱩᱭ ᱞᱮᱱᱟ, ᱢᱟᱱᱮ ᱢᱚᱴᱟᱢᱩᱴᱤᱼᱼ ᱳᱭ ᱜᱮᱞ ᱴᱟᱠᱟ ᱦᱮᱸ ᱚᱱᱠᱟ ᱢᱤᱫ ᱠᱮᱡᱤ ᱨᱮ᱾ ᱧᱟᱢ ᱞᱮᱱᱟ᱾ ᱨᱚᱦᱚᱭ ᱫᱚ ᱟᱹᱰᱤ ᱜᱟᱱ ᱜᱮ ᱨᱚᱦᱚᱭ ᱵᱟᱲᱟ ᱦᱩᱭ ᱞᱮᱱᱟ ᱜᱟᱹᱰᱤ ᱜᱟᱹᱰᱤ ᱛᱩᱞᱟᱹᱣ ᱵᱟᱲᱟ ᱦᱩᱭ ᱮᱱᱟ ᱟᱫᱚ ᱚᱱᱠᱟ ᱫᱚ ᱵᱟᱝ ᱦᱩᱭ ᱞᱮᱱᱟ ᱦᱮᱸ ᱵᱤᱞᱟᱛᱤ
ᱚᱱᱛᱮ ᱫᱚ ᱵᱤᱜᱷᱟᱹ ᱵᱤᱜᱷᱟᱹ ᱯᱤᱪᱷᱩ ᱥᱮ ᱵᱤᱞᱟᱹᱛᱤ ᱠᱚ ᱪᱟᱥᱚᱜᱼᱟ ᱦᱮᱸ
ᱦᱮᱸ ᱵᱤᱞᱟᱛᱤ ᱜᱮ ᱵᱤᱞᱟᱛᱤ ᱵᱷᱟᱜᱮ ᱪᱟᱥ ᱜᱟᱱᱚᱜᱼᱟ ᱟᱮᱞ ᱥᱮᱱᱟᱜ ᱡᱟᱦᱟᱸ ᱦᱟᱥᱟ ᱢᱮᱱᱟᱜᱼᱟ ᱚᱱᱟ ᱛᱚ ᱾ ᱵᱷᱟᱜᱮ ᱜᱮ ᱦᱩᱭᱩᱜᱼᱟ ᱦᱳᱭᱛᱳ ᱵᱟᱝ ᱟᱫᱚ ᱚᱱᱠᱟ ᱫᱟᱢ ᱠᱚᱫᱚ ᱵᱟᱝ ᱧᱟᱯᱟᱢ ᱛᱮ ᱟᱫᱚ ᱦᱳᱭ ᱤᱭᱟᱹ ᱧᱚᱜ ᱜᱮᱭᱟ ᱟᱨ ᱪᱮᱫ ᱟᱨ ᱵᱮᱥᱤ ᱫᱚᱞᱮ ᱨᱚᱦᱚᱭᱟ ᱛᱩᱨᱢᱩᱡᱽ ᱾
ᱛᱟᱦᱚᱞᱮ ᱱᱤᱭᱟᱹ ᱥᱚᱢᱚᱭ ᱢᱟ ᱛᱩᱨᱢᱩᱡᱽ ᱢᱟ ᱟᱹᱰᱤ ᱠᱟᱡᱟᱠ ᱦᱩᱭ ᱠᱟᱱ ᱾
ᱦᱮᱸ᱾
ᱦᱮᱸ ᱛᱩᱨᱢᱩᱡ ᱠᱩ ᱚᱱᱟ ᱫᱚ ᱚᱱᱟ ᱫᱚ ᱚᱱᱟ ᱫᱚ ᱪᱮᱫ ᱦᱟᱥᱟᱨᱮ ᱪᱟᱥᱚᱜᱼᱟ, ᱚᱱᱛᱮᱱᱟᱜ ᱦᱟ ᱚᱱᱟ ᱢᱟᱠᱚ ᱞᱟᱹᱭ ᱜᱮ ᱟᱻ ᱜᱟᱰᱟ ᱟᱲᱮ ᱟᱲᱮ ᱛᱮᱫᱚ ᱢᱚᱸᱡᱽ ᱧᱚᱜ ᱜᱮ ᱦᱩᱭᱩᱜᱼᱟ ᱚᱱᱠᱟᱱᱟᱜ ᱦᱟᱥᱟᱨᱮ ᱾
ᱦᱮᱸ ᱚᱱᱠᱱᱟᱜ ᱦᱟᱥᱟ ᱨᱮᱜᱮ ᱦᱩᱭᱩᱜᱼᱟ, ᱛᱚ ᱨᱚᱢᱚᱡᱽ ᱠᱚ ᱫᱚ᱾ ᱢᱤᱫᱴᱟᱝ ᱵᱮᱯᱟᱨ ᱦᱩᱭᱩᱜ ᱠᱟᱱᱟ ᱡᱟᱦᱟᱸ ᱫᱚ ᱡᱟᱦᱟᱸᱭ ᱠᱚ ᱪᱟᱥᱟ ᱩᱱᱠᱩ ᱜᱮᱠᱚ ᱵᱩᱡᱷᱟᱹᱣᱟ ᱛᱚ ᱱᱚᱝᱠᱟᱱ ᱦᱮᱸ ᱡᱟᱦᱟᱸ ᱫᱚ ᱡᱩᱣᱟᱹᱱ ᱤᱭᱟᱹ ᱨᱮᱫᱚ ᱩᱱᱟᱹᱜ ᱫᱚ ᱵᱟᱝ ᱠᱚ ᱵᱩᱡ ᱫᱟᱲᱮᱭᱟᱜᱼᱟ ᱾ ᱡᱚᱛᱚ ᱟᱹᱰᱤ ᱜᱟᱱ ᱵᱮᱯᱟᱨ ᱛᱟᱦᱮᱱᱟ ᱛᱚ ᱪᱟᱥᱵᱟᱥ ᱨᱮ ᱾ ᱢᱟᱱᱮ ᱡᱚᱜᱟᱣ ᱡᱚᱛᱚᱱ ᱨᱚᱦᱚᱭ ᱦᱮᱱᱛᱮᱱ ᱵᱮᱯᱟᱨ ᱢᱮᱱᱟᱜᱼᱟ ᱛᱚ ᱢᱟᱱᱮ ᱨᱟᱱ ᱮᱢᱚᱜ ᱥᱮ ᱚᱱᱟ ᱫᱟᱜ ᱮᱢᱚᱱ ᱢᱤᱫᱴᱮᱱ ᱵᱮᱯᱟᱨ ᱢᱮᱱᱟᱜᱼᱟ ᱾
ᱮᱸ
ᱩᱱᱠᱩ ᱜᱮᱠᱚ ᱵᱩᱡ ᱫᱟᱲᱮᱭᱟᱜᱼᱟ ᱾ ᱟᱫᱚ ᱱᱮᱭᱟ ᱦᱚᱲ ᱫᱚ ᱧᱮᱞ ᱴᱩᱠᱩᱱ ᱜᱮ ᱦᱮᱸ ᱟᱹᱰᱤ ᱪᱮᱦᱨᱟ ᱦᱩᱭ ᱠᱟᱱᱟᱱ ᱛᱟᱠᱚᱣᱟ ᱾
ᱟᱪᱪᱷᱟ ᱾ ᱟᱨ ᱤᱭᱟᱹ ᱛᱚᱨᱢᱩᱡᱽ ᱫᱚ ᱚᱠᱟᱴᱟᱜ ᱛ ᱚᱱᱛᱮᱢᱟ ᱵᱟᱨᱭᱟ ᱫᱩᱭ ᱨᱚᱠᱚᱢᱟᱜ ᱛᱚᱨᱢᱩᱡᱽ ᱢᱤᱫᱴᱮᱱ ᱦᱮᱱᱫᱮ ᱜᱮᱭᱟ ᱟᱨ ᱢᱤᱫᱴᱮᱡ ᱪᱮᱫ ᱞᱮᱠᱟ ᱪᱚᱝ ᱥᱟᱫᱟ ᱥᱟᱫᱟ ᱚᱠᱟᱴᱥᱜ ᱚᱱᱛᱮ ᱫᱚ ᱪᱟᱥᱚᱜ
ᱫᱚ ᱵᱟᱝᱞᱮᱫᱚ ᱨᱚᱦᱚᱭᱟ ᱦᱮᱱᱫᱮᱭᱟᱜ ᱫᱚ ᱾
ᱚᱱᱟ ᱡᱮᱴᱟ ᱦᱮᱸᱫᱮᱭᱟᱜ ᱜᱮ ᱚᱨᱤᱡᱤᱱᱟᱞ ᱡᱮᱴᱟ ᱦᱮᱸ ᱾
ᱟᱹᱣᱨᱤᱧ
ᱟᱞᱮ ᱱᱚᱛᱮ ᱫᱚ ᱚᱱᱟ ᱠᱚᱫᱚ ᱵᱟᱝ ᱪᱟᱥᱚᱜ ᱾
ᱦᱮᱸ
ᱟᱞᱮ ᱱᱚᱛᱮ ᱫᱚ ᱚᱱᱟ ᱠᱚᱫᱚ, ᱦᱟᱥᱟ ᱵᱟᱝ ᱵᱷᱟᱜᱮᱭᱟ ᱵᱟᱝ ᱪᱟᱥ ᱵᱟᱲᱟᱜ ᱱᱚᱛᱮ ᱫᱚ ᱦᱚᱪᱷᱮ ᱛᱚᱢᱟᱨ, ᱦᱩᱲᱩ ᱜᱮ ᱥᱚᱵᱡᱤ ᱢᱟᱱᱮ ᱡᱚ ᱡᱚᱛᱚ ᱨᱚᱠᱚᱢᱟᱜ ᱥᱚᱵᱽᱡᱤ ᱜᱮ ᱪᱟᱥᱚᱜᱼᱟ ᱾
ᱦᱩᱲᱩ ᱫᱚ ᱢᱤᱫ ᱥᱮᱨᱢᱟ ᱜᱮᱯᱮ ᱨᱚᱦᱚᱭᱟ?
ᱵᱟᱝ ᱵᱟᱨ ᱥᱮᱨᱢᱟᱜᱮ ᱾ ᱦᱚᱭ ᱢᱤᱫᱴᱮᱡ ᱢᱟ ᱦᱮᱸ ᱦᱚᱭ ᱜᱮᱫ ᱜᱮᱫ ᱦᱩᱭ ᱱᱟ ᱱᱤᱛ ᱟᱨᱦᱚᱸ ᱨᱚᱦᱚᱭ ᱦᱩᱭᱩᱜᱼᱟ ᱾
ᱟᱪᱪᱷᱟ ᱟᱪᱪᱷᱟ ᱛᱟᱦᱚᱞᱮ ᱛᱚ ᱡᱚᱞᱟ ᱫᱷᱟᱨᱮ ᱨᱮᱜᱮ ᱢᱮᱱᱟᱜ ᱯᱮᱭᱟ ᱛᱚᱵᱮ ᱛᱚ ᱫᱟᱜ ᱛᱟᱦᱮᱱ ᱠᱟᱱᱟ ᱾
ᱡᱚᱞᱚ ᱫᱟᱜ ᱮᱢ ᱮᱢ ᱛᱮ ᱾
ᱫᱟᱜ ᱮᱢ ᱛᱮ?
ᱦᱮᱸ ᱫᱟᱜ ᱮᱢ ᱮᱢ ᱛᱮ, ᱢᱮᱥᱤᱱ ᱨᱮ ᱫᱟᱜ ᱮᱢ ᱮᱢᱛᱮ, ᱩᱱᱟᱹᱜ ᱡᱚᱞᱟ ᱫᱚ ᱵᱟᱹᱱᱩᱜᱼᱟ ᱾ ᱰᱟᱸᱜᱟ ᱜᱮᱭᱟ ᱞᱮ ᱟᱞᱮ ᱫᱚ ᱮᱠᱫᱚᱢ ᱾
ᱦᱚᱭ ᱟᱫᱚ ᱫᱟᱜ ᱤᱫᱤ ᱞᱮᱠᱷᱟᱱ ᱫᱚ ᱩᱱᱟᱹᱜ ᱫᱟᱜ ᱫᱚ ᱵᱟᱝ
ᱦᱮᱸ ᱱᱤᱭᱟᱹ ᱱᱤᱭᱟᱹᱴᱟᱜ ᱦᱩᱲᱩ ᱫᱚ ᱮᱛᱚᱴᱟ ᱫᱟᱜ ᱵᱟᱝ ᱞᱟᱜᱟᱜᱼᱟ ᱾ ᱡᱮᱛᱮ ᱦᱟᱸᱜ ᱱᱤᱛ ᱨᱚᱦᱚᱭᱚᱜ ᱾ ᱡᱮᱦᱮᱛᱩ ᱫᱟᱜ ᱵᱟᱲᱟᱭᱟ ᱛᱚ ᱫᱟᱜ ᱮᱢ ᱵᱟᱝ ᱦᱩᱭᱩᱜᱼᱟ ᱾ ᱟᱨ ᱡᱮᱴᱟ ᱦᱩᱭ ᱦᱩᱭᱱᱟ ᱚᱱᱟ ᱫᱚ ᱫᱟᱜ ᱮᱢ ᱮᱢ ᱛᱮ ᱾
ᱦᱚᱭ ᱟᱞᱮ ᱥᱮᱱ ᱦᱚᱸ ᱥᱮᱨᱢᱟ ᱨᱮ ᱵᱟᱨ ᱫᱷᱟᱣ ᱞᱮ ᱨᱚᱦᱚᱭᱟ ᱟᱞᱮ ᱫᱚ ᱾
ᱦᱮᱸ
ᱟᱫᱚ ᱫᱟᱜ ᱮᱢ ᱫᱚ ᱫᱚᱢᱮ ᱮᱠᱴᱟ ᱫᱚ ᱵᱟᱝ ᱞᱟᱜᱟᱣ ᱞᱮᱭᱟ ᱾ ᱡᱷᱟᱨᱱᱟ ᱦᱮᱱᱟᱜᱼᱟ ᱾ ᱟᱫᱚ
ᱚᱱᱟ ᱢᱤᱫᱴᱮᱡ ᱥᱩᱵᱤᱫᱷᱟ ᱾ ᱟᱞᱮ ᱫᱚ ᱱᱚᱛᱮ ᱫᱚ ᱜᱟᱹᱰᱭᱟᱹ ᱨᱮᱭᱟᱜ ᱫᱟᱜ ᱚᱱᱟ ᱦᱚᱸ ᱟᱹᱰᱤ ᱠᱚᱥᱴᱚ. ᱾ ᱦᱩᱲᱩ ᱨᱚᱦᱚᱭ ᱫᱚ ᱫᱟᱜ ᱵᱟᱝ ᱛᱟᱦᱮᱸᱞᱮᱱᱠᱷᱟ ᱫᱚ ᱥᱚᱢᱚᱥᱟ ᱾
ᱦᱚᱭ
ᱦᱚᱭ ᱢᱟᱱᱮ ᱟᱫᱚ ᱦᱟᱱᱟ ᱥᱚᱢᱚᱭ ᱫᱚ ᱦᱩᱲᱩ ᱦᱩᱲᱩ ᱚᱠᱚᱭ ᱠᱚ ᱵᱟᱠᱚ ᱞᱟᱜᱟᱣᱟ ᱜᱩᱦᱩᱢ ᱠᱚ ᱞᱟᱜᱟᱣᱟ ᱾
ᱱᱟᱦᱮᱞ ᱛᱮᱯᱮ ᱥᱤᱭᱮᱫᱟ ᱥᱮ ᱢᱮᱥᱤᱱ ᱛᱮᱯᱮ ᱥᱤᱭᱮᱫᱟ?
ᱜᱟᱹᱰᱤ ᱛᱮ ᱾
ᱱᱟᱦᱮᱞ
ᱴᱨᱟᱠᱴ ᱚᱱᱮ ᱴᱮᱠᱴᱚᱨ ᱜᱟᱹᱰᱤ ᱛᱮ ᱾
ᱟᱪᱪᱷᱟ ᱪᱷᱟ ᱾
ᱤᱱᱟᱹᱛᱮ ᱱᱟᱦᱮᱞ ᱫᱚ ᱱᱮᱛᱟᱨ ᱫᱚ ᱚᱠᱚᱭ ᱟᱨ ᱠᱚ ᱥᱤᱫᱟ ᱾
ᱦᱮᱸ ᱟᱫᱚ ᱢᱤᱫ ᱴᱟᱝ ᱵᱮᱯᱟᱨ ᱛᱟᱦᱮᱱᱟ ᱛᱚ ᱡᱟᱦᱟᱸ ᱫᱚ ᱪᱮᱫ ᱠᱚ ᱞᱟᱹᱭᱟ᱾ ᱡᱟᱦᱟᱸᱭᱟᱜ ᱫᱚ ᱜᱟᱹᱣᱰᱤ ᱠᱚ ᱛᱟᱦᱮᱱ ᱛᱟᱭᱟ ᱩᱱᱤ ᱫᱚ ᱢᱮᱥᱤᱱ ᱛᱮᱭ ᱪᱟᱞᱟᱣᱟᱭ ᱡᱟᱦᱟᱸᱭᱟᱜ ᱫᱚ ᱵᱟᱝ ᱛᱟᱦᱮᱱ ᱛᱟᱭᱟ᱾ ᱱᱟᱦᱮᱞ ᱛᱮᱜᱮ
ᱵᱟᱝ ᱜᱟᱹᱰᱤ ᱫᱚ ᱵᱟᱝ ᱚᱱᱠᱟ ᱜᱮ ᱤᱭᱟᱹᱭ ᱦᱳᱭᱳᱜᱼᱟ᱾ ᱯᱚᱭᱥᱟ ᱛᱮ ᱮᱢ ᱦᱳᱭᱳᱜᱼᱟ᱾
ᱦᱮᱸᱛᱚ ᱴᱷᱤᱠ ᱜᱮᱭᱟ ᱢᱟ ᱦᱮᱸ ᱠᱚᱞ ᱨᱩᱣᱟᱹᱲ ᱢᱮ ᱟᱢ
ᱴᱷᱤᱠ ᱜᱮᱭᱟ ᱴᱷᱤᱠ ᱜᱮᱭᱟ ᱢᱟ ᱯᱷᱳᱱ ᱵᱟᱨ